ᱦᱮᱸ ᱦᱩ ᱦᱮᱞᱳ
ᱦᱮᱞᱳ
ᱟᱸᱡᱚᱢᱚᱜ ᱠᱟᱱᱟ ᱥᱮ
ᱦᱮᱸ ᱦᱮᱸ ᱟᱸᱡᱚᱢᱚᱜ ᱠᱟᱱ ᱜᱮᱭᱟ᱾
ᱟᱪᱪᱷᱟ ᱛᱮᱦᱮᱧ ᱪᱮᱫ ᱞᱮᱠᱟ ᱟᱵᱚᱦᱟᱣᱟ ᱟᱹᱵᱤᱱ ᱥᱮ
ᱦᱮᱸ
ᱟᱞ ᱟᱢ ᱵᱮᱥ ᱜᱮ ᱢᱮᱱᱟᱜ ᱞᱮᱭᱟ ᱟᱞᱮ ᱫᱚ ᱱᱤᱛᱚᱜ ᱫᱚ
ᱵᱮᱥ ᱜᱮ ᱦᱮᱸ ᱱᱟᱥᱛᱟ ᱯᱟᱥ ᱱᱟᱥᱛᱟ ᱠᱚᱯᱮ ᱦᱩᱭᱮᱱ ᱛᱟᱯᱮᱭᱟ ᱥᱮ ᱵᱟᱝ?
ᱦᱮᱸ ᱦᱳᱭ ᱟᱠᱟᱱᱟ᱾
ᱦᱟᱹᱭ ᱠᱟᱱ ᱜᱮᱭᱟ᱾
ᱦᱳᱭ
ᱪᱤᱫ ᱵᱮᱱ ᱢᱮᱱᱮᱫ ᱛᱟᱦᱮᱱᱟ᱾
ᱞᱟᱹᱭ ᱟᱹᱧ ᱟᱹᱵᱤᱱ ᱫᱚ ᱪᱤᱠᱟᱹᱭᱮᱫᱟ ᱵᱤᱱ᱾
ᱪᱮᱠᱟ ᱫᱚ ᱪᱤᱠᱟ ᱜᱮ ᱵᱟᱭ ᱮᱭᱥᱮᱞᱤᱧ ᱢᱟᱱᱮ ᱠᱟᱹᱢᱤ ᱥᱮᱫ ᱞᱮ ᱫᱩᱲᱩᱵ ᱠᱟᱱᱟ᱾
ᱟᱪᱪᱷᱟ ᱪᱮᱫ ᱠᱟᱹᱢᱤ ᱠᱚ ᱦᱩᱭᱩᱜ ᱠᱟᱱᱟ ᱱᱤᱛᱚᱜ ᱫᱚ?
ᱠᱟᱹᱢᱤ ᱦᱩᱭᱩᱜ ᱠᱟᱱᱟ ᱮᱠᱷᱚᱱ ᱜᱟᱹᱰᱤ ᱟᱱᱞᱳᱰᱤᱝ ᱚᱜ ᱠᱟᱱᱟ ᱚᱱᱟ ᱜᱮᱞᱮ ᱧᱮᱞ ᱫᱟ
ᱟᱪᱪᱷᱟ
ᱟᱵᱮᱱ ᱪᱮᱫ ᱵᱮᱱ ᱪᱮᱠᱟᱭ ᱫᱟ
ᱟᱸ ᱟᱹᱞᱤᱧ ᱫᱚ ᱚᱲᱟᱜ ᱨᱮᱜᱮ ᱱᱤᱛᱚᱜ ᱫᱚ
ᱚᱲᱟᱜ ᱨᱮᱜᱮ
ᱦᱮᱸ
ᱤᱥᱠᱩᱞ ᱯᱷᱤᱥᱠᱩᱞ ᱠᱚᱞᱮᱡᱽ ᱠᱩ
ᱟᱸ ᱵᱟᱝᱼᱟ ᱱᱤᱛᱚᱜ ᱫᱚ ᱠᱟᱹᱴᱤᱡᱽ ᱪᱷᱩᱴᱤ ᱨᱮ ᱢᱮᱱᱟᱜ ᱞᱤᱧᱟᱹ
ᱪᱷᱩᱴᱤ ᱨᱮ
ᱦᱳᱭ
ᱪᱤᱥ ᱠᱚᱞᱮᱡᱮ ᱥᱮ ᱤᱥᱠᱩᱞ ᱨᱮᱵᱮᱱ ᱯᱟᱲᱦᱟᱜ ᱛᱮ
ᱦᱮᱸ ᱤᱱᱤᱵᱷᱟᱨᱥᱤᱴᱤ
ᱧᱟᱸ ᱤᱱᱜᱟᱨᱥᱤᱴᱤ ᱚᱠᱟ ᱩᱱᱤᱵᱷᱟᱨᱥᱤᱴᱤ
ᱟᱞᱤᱧ ᱫᱚ ᱵᱟᱸᱠᱩᱲᱟ ᱦᱮᱸ ᱟᱸᱡᱚᱢᱚᱜ ᱠᱟᱱᱟ
ᱵᱟᱸᱠᱩᱲᱟ
ᱦᱳᱭ
ᱥᱩᱵᱼᱵᱟᱹᱜᱽ ᱵᱟᱸᱠᱩᱲᱟ ᱵᱟᱸᱠᱩᱲᱟ ᱠᱟᱥᱮ ᱵᱩᱜᱩᱲᱟ ᱚᱠᱟ ᱡᱟᱭᱜᱟ ᱥᱮᱫ ᱨᱮ
ᱵᱟᱹᱞᱤᱧ ᱵᱩᱡᱽ ᱫᱟᱲᱮᱭᱟᱫᱟ
ᱢᱮᱱᱫᱟᱹᱧ ᱵᱟᱸᱠᱩᱲᱟ ᱨᱮ ᱟᱠᱟᱥᱮᱫ ᱯᱮ ᱛᱟᱦᱮᱱ ᱛᱮ ᱚᱠᱟ ᱡᱟᱭᱜᱟ ᱥᱮᱫ ᱵᱟᱸᱠᱩᱲᱟ ᱚᱱᱰᱮ ᱛᱟᱦᱮᱱᱟᱢ ᱥᱮ ᱵᱟᱝ ᱥᱟᱞᱛᱳᱲᱟ ᱢᱟᱞᱛᱳᱲᱟ ᱢᱚᱫᱷᱩᱠᱩᱱᱰᱟ
ᱵᱟᱝ ᱵᱟ ᱟᱹᱞᱤᱧ ᱫᱚ ᱚᱸᱰᱮ ᱵᱟᱸᱠᱩᱲᱟ ᱨᱮᱜᱮ ᱟᱹᱵᱤᱱ
ᱟᱞᱤᱧ ᱟᱥᱟᱱᱥᱳᱞ
ᱟᱪᱪᱷᱟ
ᱛᱟᱦᱞᱮ ᱪᱤᱠᱟᱹᱜ ᱪᱤᱜ ᱠᱚᱵᱮᱱ
ᱦᱮᱸ ᱞᱟᱹᱭ ᱵᱤᱱ ᱦᱮᱞᱳ
ᱦᱮᱞᱳ
ᱦᱮᱸ ᱪᱮᱫ ᱵᱤᱱ ᱞᱟᱹᱭ ᱫᱟ
ᱡᱮ ᱧᱩᱛᱩᱢ ᱫᱚ ᱪᱮᱫ ᱛᱟᱵᱮᱱ
ᱧᱩᱛᱩᱢ ᱫᱚ ᱵᱟᱝ ᱨᱮᱦᱚᱸ ᱜᱟᱱᱚᱜᱼᱟ
ᱚᱱᱟᱫᱚ ᱠᱚᱱᱚ ᱵᱟᱭ ᱤᱢᱯᱳᱴᱮᱱᱴ ᱟ ᱥᱮ ᱪᱮᱫ
ᱵᱟᱝ ᱨᱮᱦᱚᱸ ᱠᱤᱪᱷᱩ ᱜᱟᱭᱤᱰ ᱞᱟᱹᱭᱤᱱ ᱛᱚ ᱢᱮᱱᱟᱜᱼᱟ᱾
ᱦᱩᱸ ᱦᱩᱸ ᱦᱩᱸ ᱦᱩᱸ ᱦᱩᱸ ᱦᱩᱸ ᱢᱮᱱᱟᱜ ᱜᱮᱭᱟ ᱢᱮᱱᱟᱜ ᱜᱮᱭᱟ ᱛᱟᱭᱞᱮ ᱪᱮᱫ ᱠᱚᱢ ᱪᱮᱤᱠᱟᱭᱫᱟ ᱱᱤᱛᱚᱜ ᱫᱚ ᱟᱣᱟᱡᱽ ᱠᱟᱴᱟᱜ ᱠᱟᱱ ᱛᱟᱢᱟ
ᱟᱨ ᱞᱟᱹᱭ ᱮᱫᱟᱹᱧ ᱱᱤᱭᱟᱹ ᱜᱷᱟᱹᱲᱤᱡ ᱫᱚ ᱚᱲᱟᱜ ᱠᱷᱚᱡ ᱜᱮ
ᱚᱲᱟᱜ ᱠᱚᱨᱮ ᱫᱚ ᱵᱟᱝ ᱛᱷᱚᱲᱟ ᱠᱟᱹᱢᱤ ᱵᱟᱭᱨᱮ ᱥᱮ
ᱵᱟᱹᱞᱤᱧ ᱵᱩᱡᱽ ᱞᱮᱫᱟ
ᱚᱲᱟᱜ ᱨᱮ ᱠᱟᱹᱢᱤ ᱨᱮᱫᱚ ᱵᱟᱹᱱᱩᱜ ᱞᱮᱭᱟ ᱢᱟᱱᱮ ᱚᱲᱟᱜ ᱨᱮᱜᱮ ᱢᱮᱱᱟᱜ ᱞᱮᱭᱟ ᱛᱷᱚᱲᱟ ᱢᱟᱴ ᱥᱮᱜ ᱨᱮ ᱢᱮᱱᱟᱜ ᱞᱮᱭᱟ ᱫᱩᱲᱩᱵ ᱠᱟᱱᱟ ᱞᱮ ᱠᱞᱟᱵᱽ ᱥᱮ ᱟᱨᱠᱤ ᱮ ᱟᱵᱮᱱᱟᱜ ᱟᱣᱟᱡᱽ ᱠᱟᱴᱟ ᱠᱟᱴᱟ ᱛᱮ ᱦᱤᱡᱩᱜ ᱠᱟᱱᱟ᱾
ᱟᱹᱞᱤᱧ ᱴᱷᱮᱱ ᱱᱮᱴᱣᱟᱨᱠ ᱢᱟ ᱢᱮᱱᱟᱜ ᱜᱮ ᱟᱹᱵᱤᱱᱟᱜ ᱯᱟᱞᱮ ᱵᱟᱭ ᱧᱟᱢᱮᱜ
ᱦᱮᱸ
ᱟᱹᱵᱤᱱᱟᱜ ᱯᱟᱞᱮ ᱵᱟᱭ ᱧᱟᱢᱮᱫ
ᱦᱮᱞᱳ
ᱦᱮᱸ ᱟᱸᱡᱚᱢ ᱫᱟᱞᱤᱧ
ᱢᱮᱨᱚᱢ ᱥᱟᱠᱟᱢ ᱵᱮᱱ ᱮᱢᱟ ᱠᱚ ᱠᱟᱱᱟ ᱥᱮ ᱪᱮᱫ ᱟᱣᱟᱡᱽ ᱠᱟᱴᱟᱜ ᱠᱟᱱ ᱛᱟᱯᱮᱭᱟ ᱦᱮᱞᱳ
ᱦᱮᱸ ᱟᱸᱡᱚᱢ ᱫᱟᱞᱤᱧ